ᱦᱮᱞᱳ, ᱦᱩᱸ ᱡᱚᱦᱟᱨ ᱜᱮ ᱜᱚᱢᱠᱮ᱾
ᱦᱮᱸ ᱜᱚᱝᱠᱮ ᱡᱚᱦᱟᱨᱜ ᱜᱮ᱾
ᱩᱸᱦ ᱪᱮᱫ ᱠᱚᱵᱮᱱ ᱪᱤᱠᱟ ᱵᱟᱲᱟᱭᱫᱟ ᱛᱚᱵᱮ?
ᱱᱮᱜ-ᱮᱸ, ᱫᱩᱲᱩᱵ ᱵᱟᱲᱟ ᱦᱩᱭ ᱠᱟᱱᱟ ᱜᱚᱝᱠᱮ᱾ ᱦᱩᱸ, ᱟᱵᱤᱱ ᱪᱮᱫᱵᱤᱫ ᱪᱤᱠᱟᱹᱭᱮᱫ ᱛᱮ?
ᱟᱹᱞᱤᱧ ᱦᱚᱸ ᱫᱩᱲᱩᱵ ᱵᱟᱲᱟᱣ ᱠᱟᱱ ᱜᱮᱭᱟᱞᱤᱧ᱾
ᱟᱪᱪᱷᱟ ᱟᱪᱪᱷᱟ ᱟᱪᱪᱷᱟ᱾ ᱛᱟᱦᱞᱮ ᱡᱚᱢ ᱵᱟᱲᱟ ᱠᱚᱫᱚ ᱦᱳᱭᱱᱟ ᱥᱮ ᱟᱹᱣᱨᱤᱭᱟᱜ-ᱟ ᱮᱠᱷᱚᱱᱚ?
ᱡᱚᱢ ᱵᱟᱲᱟ ᱠᱚᱫᱚ ᱟᱹᱣᱨᱤᱭᱣᱟᱜᱼᱟ᱾
ᱟᱪᱪᱷᱟ᱾
ᱛᱷᱚᱲᱟᱜᱟᱱ ᱫᱮᱨᱤ ᱧᱚᱜ ᱦᱟᱸᱜ᱾
ᱟᱹᱞᱤᱧᱟᱜ ᱦᱚᱸ ᱟᱹᱣᱨᱤᱭᱟᱜᱼᱟ ᱟᱹᱞᱤᱧᱟᱜ ᱦᱚᱸ ᱟᱠᱷᱟᱱ ᱰᱮᱨᱤ ᱧᱚᱜᱟᱜᱼᱟ ᱟᱹᱞᱤᱧᱟᱜ ᱦᱚᱸ ᱦᱟᱸᱜ ᱠᱷᱟᱱ᱾
ᱦᱩᱸ᱾
ᱦᱮᱸ ᱱᱩᱱᱟᱹᱜ ᱩᱱᱟᱹᱜ ᱞᱚᱜᱚᱱ ᱵᱤᱱ ᱡᱚᱢᱟ? ᱟᱨᱦᱚᱸ ᱵᱷᱳᱨ ᱛᱮ ᱫᱚᱢᱮ ᱨᱮᱜᱮᱸᱡ-ᱟ᱾
ᱪᱟᱞᱟᱣ ᱞᱮᱱᱟ?
ᱟᱹᱞᱤᱧ ᱫᱚ ᱦᱟᱠᱟᱱ ᱦᱮᱸ ᱵᱟᱭᱨᱮ ᱨᱮ ᱢᱮᱱᱟᱜ ᱞᱤᱧᱟᱹ ᱛᱚ, ᱫᱤᱥᱚᱢ ᱥᱮᱫ ᱨᱮᱫᱚ ᱵᱟᱹᱱᱩᱜ ᱞᱤᱧᱟ ᱦᱟᱸᱜᱠᱷᱟᱱ᱾
ᱚ ᱵᱟᱦᱨᱮ ᱨᱮ ᱢᱮᱱᱟᱜ ᱵᱮᱱᱟ᱾ ᱦᱮᱸ᱾
ᱟᱫᱚ ᱚᱞᱚᱜ ᱦᱩᱭᱩᱜ ᱠᱟᱱ ᱛᱮ ᱟᱫᱚ ᱵᱟᱝ ᱪᱟᱞᱟᱣ ᱦᱩᱭ ᱠᱟᱱᱟ ᱫᱤᱥᱚᱢ ᱥᱮᱫ ᱫᱚ ᱟᱹᱰᱤ ᱫᱤᱱ᱾
ᱦᱩᱸ ᱦᱩᱸ ᱚᱱᱠᱟ ᱤᱭᱟᱹ ᱟᱹᱞᱤᱧ ᱦᱚᱸ ᱢᱟᱱᱮ ᱚᱲᱟᱜ ᱨᱮᱫᱚ ᱦᱟᱸᱜ ᱵᱟᱹᱱᱩᱜ ᱞᱤᱧᱟ ᱛᱟᱨ ᱨᱮᱦᱚᱸ ᱪᱟᱞᱟᱣ ᱦᱮᱞᱱᱟᱞᱤᱧ᱾ ᱛᱷᱚᱲᱟ ᱞᱟᱦᱟ ᱧᱚᱜ᱾
ᱟᱪᱪᱷᱟ᱾
ᱦᱮᱸ ᱨᱚᱦᱚᱭ, ᱨᱚᱦᱚᱭ ᱠᱮᱫᱟ ᱞᱮ ᱛᱚᱜ ᱯᱷᱳᱱ ᱠᱟᱛᱮᱧ ᱠᱩᱞᱤ ᱞᱮᱫ ᱚᱠᱚᱭ ᱪᱟᱵᱟ ᱠᱮᱫᱟ ᱠᱚ ᱵᱚᱞᱮ᱾
ᱦᱳᱭ ᱜᱚᱲᱚ ᱫᱚ ᱞᱟᱹᱠᱛᱤ ᱠᱟᱱ ᱜᱮᱭᱟ ᱚᱲᱟᱜ ᱨᱮᱦᱚᱸ᱾ ᱦᱮᱸᱥᱮ ᱵᱟᱝ, ᱛᱤᱱᱟᱹᱜ ᱜᱟᱱ ᱚᱲᱟᱜ ᱨᱮ ᱮᱠᱞᱟ ᱛᱮ ᱠᱷᱟᱱ ᱥᱟᱢᱴᱟᱣ ᱠᱚ ᱱᱤᱡᱮ ᱡᱟᱦᱟᱸ ᱛᱤᱱᱟᱹᱜ ᱜᱮ ᱜᱚᱲᱚ ᱠᱚᱣᱟᱵᱤᱱ ᱟᱢᱫᱚ ᱚᱱᱟᱜᱮ᱾
ᱦᱩᱸ᱾
ᱜᱮᱸᱫᱽ ᱨᱤᱱᱟᱜ ᱛᱟᱦᱞᱮ ᱛᱤᱱᱟᱹᱜ ᱜᱟᱱ ᱯᱮ ᱨᱚᱦᱚᱭ ᱜᱮᱜ-ᱟ᱾ ᱥᱮ ᱨᱚᱦᱚᱭ ᱪᱟᱵᱟ?
ᱟᱨ ᱨᱚᱦᱚᱭ ᱠᱚᱫᱚ ᱪᱟᱵᱟᱭᱱᱟ, ᱵᱷᱟᱹᱜᱤ ᱠᱤᱫᱟ ᱚᱱᱠᱟ ᱫᱚᱥ ᱵᱤᱜᱷᱟᱹ ᱜᱟᱱ ᱦᱩᱭᱩᱜ-ᱟ᱾
ᱟᱪᱪᱷᱟ᱾
ᱟᱨᱦᱚᱸ ᱟᱫᱷᱚᱢ ᱫᱚ ᱤᱭᱟᱹ ᱞᱮ ᱮᱢ ᱠᱟᱜ ᱠᱚᱣᱟ᱾ ᱟᱹᱫᱷᱤ ᱚᱱᱠᱟ ᱢᱟᱱᱮ ᱵᱟᱞᱮ ᱨᱚᱦᱚᱭ ᱫᱟᱹᱲᱤ ᱠᱟᱱᱟ ᱵᱟᱝ ᱥᱟᱭᱤᱰ ᱧᱚᱜ ᱨᱮ ᱢᱮᱱᱟᱜ-ᱟ᱾ᱟᱹᱫᱷᱤ ᱞᱮ ᱮᱢ ᱠᱟᱫ ᱠᱚᱣᱟ ᱾ ᱠᱚᱦ᱾
ᱦᱩᱸ ᱟᱫᱚ ᱵᱟᱵᱤᱱ ᱫᱟᱲᱮᱭᱟ᱾ᱛᱤᱱᱟᱹᱜ ᱵᱤᱱ ᱫᱟᱲᱮᱭᱟᱜ ᱠᱟᱱᱟ ᱠᱷᱟᱱ ᱪᱟᱥ ᱟᱵᱤᱱᱟ ᱥᱮ ᱵᱟᱝ?
ᱦᱮᱸ ᱦᱮᱸ᱾
ᱡᱟᱹᱥᱛᱤ ᱨᱚᱦᱚᱭ ᱜᱷᱟᱴᱟᱜ ᱠᱷᱟᱱ ᱵᱟᱝᱵᱤᱱ ᱥᱟᱢᱴᱟᱣ ᱫᱟᱲᱮᱭᱟᱜ-ᱟ᱾ ᱯᱚᱨᱮ ᱛᱮ ᱠᱷᱟᱱ ᱚᱱᱟ ᱫᱚ ᱠᱷᱟᱱ ᱟᱹᱵᱤᱱᱟᱜ ᱜᱮ᱾
ᱢᱟᱱᱮ ᱦᱟᱸᱰᱮ ᱫᱚ ᱩᱱᱠᱩᱭᱤᱡ? ᱮᱴᱟᱜ ᱦᱚᱲ ᱠᱚ ᱪᱟᱥᱟ ᱛᱟᱢᱛᱮ ᱦᱩᱲᱩ ᱵᱚᱫᱽᱞᱤ ᱛᱮᱞᱮ ᱤᱭᱟᱹᱭᱟ ᱢᱟᱱᱮ ᱵᱷᱟᱜ ᱠᱟᱛᱮᱫ ᱛᱟᱢᱛᱮ ᱤᱫᱤ ᱾ ᱢᱟᱱᱮ ᱡᱟᱭᱜᱟ ᱮᱢᱱᱮ ᱫᱚᱦᱚ ᱠᱟᱜ ᱵᱚᱫᱽᱞᱤ ᱮᱴᱟᱜ ᱦᱚᱲᱮ ᱨᱚᱦᱚᱭ ᱞᱮᱠᱷᱟᱱᱡ ᱜᱮ ᱢᱚᱡᱚᱜ-ᱟ ᱵᱟᱝ?
ᱦᱮᱸ ᱟᱪᱪᱷᱟ ᱟᱪᱪᱷᱟ᱾ ᱮᱸᱦ᱾
ᱡᱟᱦᱟᱸ ᱛᱤᱱᱟᱹᱜ ᱵᱟᱝ ᱡᱟᱦᱟᱸ ᱛᱤᱱᱟᱹᱜ ᱧᱟᱢᱚᱜ-ᱟ, ᱵᱷᱟᱟᱜ ᱮᱢᱱᱮ ᱛᱟᱦᱮᱱ ᱠᱷᱟᱡ᱾
ᱦᱳᱭ ᱦᱳᱭ ᱛᱟᱦᱞᱮ ᱜᱚᱝᱠᱮ ᱪᱮᱫ ᱢᱟᱱᱮ ᱪᱮᱫ ᱛᱮᱵᱤᱱ ᱨᱚᱦᱚᱭ ᱠᱟᱜ-ᱟ, ᱥᱮᱨᱢᱟ ᱫᱟᱜ?
ᱦᱮᱸ ᱥᱮᱨᱢᱟ ᱫᱟᱜ ᱛᱮᱜᱮ ᱡᱟᱹᱥᱛᱤ ᱫᱚ ᱨᱚᱦᱚᱭ ᱦᱩᱭᱩᱜ ᱠᱟᱱᱟ ᱟᱨ ᱦᱟᱱᱛᱮ ᱚᱱᱮ ᱨᱤᱡ ᱟᱹᱫᱷᱤ ᱞᱮ ᱮᱢ ᱠᱟᱜ ᱠᱚ ᱦᱳᱭ ᱚᱱᱛᱮ ᱫᱚ ᱡᱟᱹᱯᱟᱹᱭ ᱫᱟᱜ ᱢᱮᱱᱟᱜ-ᱟ᱾ ᱟᱨ ᱟᱯᱮ ᱥᱮᱡ ᱫᱚ ᱥᱮᱨᱢᱟ ᱫᱟᱜ ᱛᱮ ᱜᱮ᱾
ᱦᱮᱸ, ᱦᱮᱸ ᱜᱚᱴᱟ ᱜᱮ ᱱᱤᱭᱟᱹ ᱜᱷᱟᱹᱲᱤᱡ ᱫᱚ ᱥᱮᱨᱢᱟ ᱫᱟᱜ ᱛᱮᱜᱮ ᱾
ᱦᱮᱸ᱾
ᱟᱫᱚ ᱦᱟᱸᱜ ᱠᱷᱟᱱ ᱜᱷᱩᱴᱩ ᱦᱟᱥᱟ ᱫᱚ ᱦᱟᱸᱜ ᱠᱷᱟᱱ ᱪᱮᱠᱟ ᱵᱮᱱ ᱨᱚᱦᱚᱭᱟ? ᱥᱮᱨᱢᱟ ᱫᱟᱜ‌ ᱛᱮ ᱫᱚ ᱱᱚᱝᱠᱟ ᱱᱤᱛ ᱾ ᱱᱤᱛᱮ ᱡᱟᱦᱟᱸ ᱦᱤᱥᱟᱹᱵᱽ ᱫᱟᱜ ᱫᱟ ᱱᱚᱝᱠᱟ ᱫᱟᱜ ᱛᱮᱫᱚ ᱜᱷᱩᱴᱩ ᱦᱟᱥᱟ ᱫᱚ ᱚᱠᱟ ᱨᱚᱦᱚᱭ ᱫᱚ ᱵᱟᱝ ᱜᱟᱱᱚᱜ-ᱟ ᱾
ᱚ ᱦᱟᱸᱜ᱾
ᱜᱷᱩᱴᱩ ᱨᱮ ᱨᱚᱦᱚᱭ ᱠᱚᱨᱛᱮ ᱜᱮᱞᱮ ᱠᱷᱟᱱ ᱡᱩᱛ ᱧᱚᱜ ᱫᱚᱨᱠᱟᱨᱟ ᱥᱮ?
ᱦᱚᱸ ᱚᱱᱛᱮᱡ ᱚᱲᱟᱜ ᱥᱮᱡ ᱫᱚ ᱾ ᱛᱚᱵᱮ ᱚᱱᱛᱮ ᱴᱮᱠᱴᱟᱨ ᱛᱮᱠᱩ ᱥᱤ ᱵᱟᱲᱟᱭ ᱫᱟ ᱥᱮ ᱱᱟᱦᱮᱞ ᱛᱮᱜᱮ?
ᱦᱮᱸ, ᱟᱫᱚ ᱡᱮ ᱡᱮᱢᱚᱱ ᱠᱚ ᱥᱤᱭᱫᱟ᱾ ᱢᱤᱫᱴᱮᱡ ᱢᱟᱱᱮ ᱚᱠᱟ ᱠᱚᱨᱮᱱᱟᱜ ᱫᱚ ᱵᱟᱭᱟᱨ ᱠᱚ ᱢᱟᱱᱮ ᱵᱟᱭᱟᱨ ᱠᱟᱰᱟ ᱠᱚ ᱢᱮᱱᱟᱜ ᱠᱚᱛᱟ ᱠᱚᱣᱟ᱾ ᱮᱱᱠᱷᱟᱱ ᱰᱟᱝᱨᱟ ᱠᱚ ᱢᱮᱱᱟᱜ ᱠᱚ ᱛᱟᱠᱚᱣᱟ ᱩᱱᱠᱩ ᱫᱚ ᱩᱱᱠᱩ ᱛᱮᱠᱚ ᱥᱤᱭᱫᱟ ᱦᱟᱸᱜ ᱠᱷᱟᱱ ᱡᱩᱫᱤ ᱯᱟᱹᱨᱠᱟᱹᱣ ᱠᱷᱟᱱ ᱠᱚ ᱾ ᱟᱹᱵᱤᱱ ᱯᱟᱹᱨᱠᱟᱹᱣᱮᱫ ᱛᱟᱵᱤᱱᱟ ᱛᱚ ᱤᱱᱠᱩ ᱦᱚᱸ ᱵᱟᱝᱠᱷᱟᱱ ᱡᱚᱲᱟᱣ ᱭᱟᱵᱮᱱ ᱟᱪᱠᱟ ᱜᱮ ᱩᱱᱤ ᱮᱸᱜ ᱠᱷᱟᱱ᱾ ᱟᱪᱠᱟ ᱢᱟᱱᱮ ᱵᱚᱛᱚᱨ ᱞᱟᱜᱟᱣ ᱭᱟ ᱥᱮ ᱾
ᱦᱮᱸ ᱾
ᱯᱨᱟᱭ ᱜᱮ ᱞᱟᱹᱭ ᱜᱟᱱᱚᱜ-ᱟ᱾ ᱴᱨᱟᱠ ᱴᱟᱠᱴᱟᱨ ᱛᱮᱜᱮ ᱟᱞᱮ ᱫᱷᱟᱨᱮ ᱫᱚ ᱠᱷᱟᱱ ᱱᱚᱣᱟ ᱫᱷᱟᱨᱮ ᱛᱮ ᱯᱩᱨᱟᱹ, ᱯᱩᱨᱟᱹ ᱜᱮ ᱞᱟᱹᱭ ᱜᱟᱱᱚᱜ-ᱟ, ᱴᱟᱠᱴᱟᱨ ᱛᱮᱜᱮ ᱠᱷᱩᱵ ᱠᱚᱢ ᱾
ᱱᱚᱛᱮ ᱦᱚᱸ ᱢᱟᱱᱮ ᱴᱮᱠᱴᱟᱨ ᱛᱮᱜᱮ ᱥᱤ ᱦᱚᱸ ᱦᱩᱭᱩᱜ ᱢᱟ ᱱᱟᱦᱮᱞ ᱛᱮᱦᱚᱸ ᱾ ᱵᱟᱱᱟᱨ ᱛᱮᱜᱮ ᱛᱷᱚᱲᱟ ᱛᱷᱚᱲᱟ ᱴᱮᱠᱴᱟᱨ ᱛᱚ ᱢᱟᱱᱮ ᱚᱱᱠᱟ ᱫᱟᱜ ᱛᱟᱦᱮᱱ ᱠᱷᱟᱡ ᱫᱚ ᱴᱮᱨᱟᱠᱴᱟᱨ ᱛᱮᱜᱮᱞᱮ ᱥᱤ ᱵᱟᱲᱟ ᱜᱚᱫ ᱪᱚᱭ ᱫᱟ ᱾
ᱦᱳᱭ᱾
ᱟᱨ ᱯᱟᱱᱛᱮ ᱫᱟᱜ ᱵᱟᱝ ᱛᱟᱦᱮᱱ ᱠᱷᱟᱡ ᱫᱚ ᱢᱟᱱᱮ ᱚᱱᱠᱟ ᱢᱤᱫ ᱵᱟᱨᱭᱟ ᱠᱷᱮᱛ ᱛᱟᱦᱮᱱ ᱠᱷᱟᱱ ᱫᱚ ᱴᱮᱠᱴᱟᱨ ᱫᱚ ᱵᱟᱭ ᱟᱹᱜᱩᱣᱟ ᱢᱟ ᱵᱟᱝ ᱚᱱᱠᱟ ᱫᱚ ᱾
ᱦᱮᱸ ᱦᱮᱸ ᱦᱮᱸ᱾
ᱱᱟᱦᱮᱞ ᱛᱮᱜᱮ ᱥᱤ ᱵᱟᱲᱟ ᱦᱩᱭᱩᱜ ᱠᱟᱱᱟ᱾
ᱩᱱᱤ ᱦᱚᱸᱛᱚ ᱦᱟᱸᱜ ᱠᱷᱟᱱ ᱟᱭᱟᱜ ᱯᱚᱲᱛᱟ ᱧᱮᱞᱟ ᱢᱤᱫᱴᱟᱝ ᱵᱟᱨᱮᱭᱟ ᱫᱚ ᱟᱭᱟᱜ ᱫᱚ ᱯᱚᱲᱛᱟ ᱵᱟᱝ ᱦᱩᱭᱩᱜ ᱛᱟᱭᱟ ᱥᱮ ᱾
ᱦᱮᱸ ᱚᱠᱟ ᱞᱮᱠᱟᱛᱮ ᱯᱟᱭᱥᱟ ᱮᱢ ᱦᱤᱥᱟᱹᱵ ᱚᱱᱟ ᱨᱮᱱᱟᱜ ᱫᱚ ᱵᱟᱝ?
ᱦᱳᱭ ᱟᱡ ᱟᱹᱵᱤᱱ ᱥᱟᱵ ᱵᱤᱱ ᱦᱳᱭ ᱚᱱᱮ ᱡᱟᱹᱥᱛᱤ ᱧᱚᱜ ᱡᱩᱫᱤ ᱛᱟᱦᱮᱱᱟ ᱚᱸᱰᱮ ᱠᱷᱟᱱ ᱛᱟᱦᱮᱸ ᱛᱟᱦᱚᱞᱮ ᱡᱟᱦᱟᱸ ᱟᱱᱮ ᱠᱟᱛᱷᱟ ᱠᱟᱛᱷᱟ ᱠᱟᱛᱷᱟ ᱠᱟᱛᱮ ᱞᱟᱹᱭ ᱤᱫᱤ ᱜᱟᱱᱚᱜᱼᱟ᱾ ᱜᱚᱴᱟ ᱜᱩᱴᱤ ᱠᱟᱛᱮᱫ᱾
ᱦᱩᱸ᱾
ᱛᱳ ᱢᱤᱫ ᱢᱤᱫᱴᱟᱝ ᱵᱟᱨᱟᱭ ᱫᱚ ᱩᱱᱤ ᱫᱚ ᱵᱟᱭ ᱤᱫᱤᱭ, ᱩᱱᱤ ᱯᱚᱨᱛᱟ ᱜᱮᱛ ᱪᱮᱜ ᱵᱟᱭ ᱦᱩᱭᱩᱜ ᱛᱟ ᱩᱱᱤ ᱪᱟᱵᱟᱜ ᱛᱟᱭᱟ ᱛᱚ ᱳᱱᱟ ᱫᱚ ᱱᱤᱭᱟ. ᱥᱩᱱᱩᱢ ᱨᱮᱜᱮ ᱾
ᱢᱤᱫ ᱵᱤᱜᱷᱟᱹ ᱜᱟᱱ ᱦᱚᱸ ᱵᱚᱞᱮ ᱡᱟᱹᱥᱛᱤ ᱵᱟᱠᱩ ᱥᱤᱭᱟ ᱟᱨ ᱚᱱᱠᱟ ᱢᱤᱫ ᱵᱟᱨᱭᱟ ᱠᱷᱮᱛ ᱫᱚ ᱚᱠᱟᱨᱮ ᱵᱟᱝ ᱾
ᱥᱟᱝ ᱥᱟᱺᱜᱤᱧ ᱧᱚᱜ ᱨᱮ ᱟᱪᱪᱷᱟ ᱦᱚᱦᱚ ᱣᱟᱭ ᱢᱮ ᱢᱤᱫ ᱵᱤᱜᱷᱟᱹ ᱢᱮᱱᱟᱜᱼᱟ ᱚᱝᱠᱟ ᱦᱚᱸ ᱛᱷᱚᱲᱟ ᱞᱚᱥ ᱧᱚᱜ ᱦᱟᱸᱜ ᱟᱹᱭᱠᱟ. ᱣᱼᱟ ᱾
ᱟᱪᱷᱟ ᱟᱪᱷᱟ ᱾ ᱛᱟᱦᱮᱞᱮ ᱟᱵᱤᱱ ᱫᱚ ᱢᱮᱱ ᱫᱟ
ᱦᱮᱸ ᱨᱚᱲ ᱵᱮᱱ ᱾
ᱪᱮᱫ ᱛᱮᱵᱮᱱ ᱥᱤ ᱠᱮᱜ-ᱟ ᱪᱮᱜ ᱛᱮ ᱥᱤ ᱠᱟᱛᱮ ᱵᱤᱱ ᱤᱭᱟᱹ ᱠᱮᱜᱼᱟ ᱰᱟᱝᱨᱟ ᱥᱮ ᱮᱢᱱᱤ ᱴᱟᱠᱴᱟᱨ ᱠᱚᱛᱮ ᱜᱮ?
ᱰᱟᱝᱨᱟ ᱛᱮᱦᱚᱸ ᱥᱤᱭᱟᱹᱜ ᱦᱩᱭᱱᱟ ᱴᱮᱠᱴᱟᱨ ᱛᱮᱦᱚᱸ ᱾ ᱴᱮᱠᱴᱟᱨ ᱛᱮᱜᱮ ᱦᱟᱸᱜ ᱡᱟᱹᱥᱛᱤ ᱫᱚ ᱾ ᱮ ᱢᱟᱱᱮ ᱯᱚᱨᱛᱷᱚᱢ ᱴᱮᱠᱴᱟᱨ ᱛᱮᱞᱮ ᱥᱤ ᱩᱪᱩ ᱠᱮᱫᱟ ᱛᱟᱭᱚᱢ ᱛᱮ ᱨᱚᱦᱚᱭ ᱠᱮᱫᱟᱞᱮ ᱛᱟᱭᱚᱢ ᱛᱮ ᱫᱟᱜ ᱠᱚ ᱵᱟᱝ ᱛᱟᱦᱮᱸ ᱠᱟᱱᱛᱮ ᱢᱤᱫ ᱵᱟᱨᱭᱟ ᱚᱱᱟ ᱠᱚᱫᱚ ᱰᱟᱝᱨᱟ ᱛᱮ ᱦᱩᱭᱱᱟ ᱛᱟᱢ ᱛᱮ ᱢᱩᱪᱟᱹᱫ ᱥᱚᱢᱚᱭ ᱴᱮᱠᱴᱟᱨ ᱛᱮ ᱥᱤ ᱦᱩᱭᱱᱟ ᱢᱩᱪᱟᱹᱫ ᱨᱮᱫᱚ ᱾
ᱦᱳᱭ ᱟᱫᱚ ᱱᱚᱠᱟ ᱞᱮᱠᱟ ᱱᱚᱠᱟ ᱫᱷᱟᱨᱮ ᱥᱩᱵᱤᱫᱟᱜ ᱠᱟᱱᱟ ᱠᱷᱟᱱ ᱱᱚᱣᱟ ᱫᱷᱟᱨᱮ ᱫᱚ ᱚᱝᱠᱟ ᱫᱚᱠᱚ ᱞᱟᱹᱭᱟ ᱦᱮᱸ ᱥᱮ ᱵᱟᱝ!
ᱦᱩᱸ ᱦᱩᱸ ᱾ ᱢᱟᱱᱮ ᱰᱟᱝᱨᱟ ᱦᱚᱸ ᱵᱟᱢ ᱟᱹᱥᱩᱞ ᱮᱭᱟ ᱚᱱᱟ ᱦᱚᱸ ᱢᱟᱱᱮ ᱤᱭᱟᱹ ᱦᱩᱭᱩᱜᱼᱟ ᱵᱟᱝ ᱚᱝᱠᱟ ᱪᱮᱜ ᱠᱚᱪᱚᱝ ᱠᱟᱹᱴᱤᱡ ᱠᱟᱹᱴᱤᱡ ᱮᱢ ᱥᱤ ᱵᱟᱲᱟᱭᱟ ᱵᱟᱝ ᱟᱲᱟᱜ ᱠᱚᱢ ᱮᱨᱟ ᱥᱮ ᱪᱮᱜ ᱠᱚ ᱾
ᱦᱳᱭ, ᱵᱟᱝᱠᱷᱟᱱ ᱫᱚ ᱟᱹᱵᱤᱱ ᱚᱱᱟ ᱠᱟᱹᱴᱤᱡ ᱪᱩᱞᱩᱝ ᱥᱤ ᱞᱟᱹᱜᱤᱫ ᱦᱟᱸᱜ ᱠᱷᱟᱱ ᱴᱨᱟᱠᱟᱨ ᱠᱚ ᱵᱷᱟᱲᱟ ᱦᱩᱭᱩᱜ ᱛᱟᱵᱤᱱᱟ ᱥᱮ ᱾
ᱦᱩᱸ ᱦᱩᱸ ᱾
ᱰᱟᱝᱨᱟ ᱰᱟᱝᱨᱟ ᱠᱚ ᱛᱟᱸᱦᱮ ᱞᱮᱠᱷᱟᱱ ᱠᱷᱟᱱ ᱫᱚ ᱱᱟᱦᱜ ᱠᱷᱟᱱ ᱟᱵᱤᱱ ᱛᱮᱜᱮ ᱡᱟᱦᱟᱸ ᱛᱤᱱᱟᱹᱜ ᱩᱰᱩᱝ ᱵᱤᱱ ᱥᱤ ᱠᱮᱭᱟ᱾
ᱦᱮᱸ ᱥᱟᱹᱨᱩ ᱠᱚᱢ ᱨᱚᱦᱚᱭᱟ ᱥᱮ ᱟᱞᱩ ᱠᱚᱢ ᱨᱚᱦᱚᱭᱼᱟ ᱱᱟᱦᱮᱞ
ᱦᱩᱸ ᱦᱳᱭ ᱦᱳᱭ ᱦᱳᱭ ᱾
ᱦᱚᱸ ᱢᱟᱱᱮ ᱰᱤᱥᱴᱟᱵᱚᱜᱼᱟ ᱾
ᱛᱟᱦᱟᱞᱮ ᱜᱚᱢᱠᱮ ᱟᱯᱮ ᱚᱱᱟ ᱫᱷᱟᱨᱮ ᱪᱮᱜ ᱛᱮᱯᱮ ᱟᱬᱜᱚᱢ ᱜᱮᱭᱟ ᱟᱯᱮ? ᱦᱳᱭ ᱮᱢᱱᱤ ᱰᱟᱝᱨᱟ ᱛᱮᱜᱮ ᱥᱮ ᱚᱝᱠᱟ ᱢᱟᱱᱮ ᱜᱟᱹᱲᱤ ᱨᱮ ᱛᱚᱞ ᱜᱮᱭᱟ ᱠᱚᱛᱚ ᱟᱬᱜᱟᱢ ᱠᱚ ᱾
ᱢᱟᱱᱮ ᱚᱝᱠᱟ ᱟᱬᱜᱚᱢ ᱫᱚ ᱦᱟᱸᱜ ᱟᱞᱮ ᱫᱚ ᱰᱟᱝᱨᱟ ᱛᱮᱜᱮ ᱞᱮ ᱟᱬᱜᱚᱢᱟ ᱡᱟᱹᱥᱛᱤ ᱾
ᱟᱪᱪᱷᱟ ᱾
ᱪᱮᱫ ᱛᱮᱢ ᱟᱬᱜᱚᱢᱟ ᱵᱟᱠᱷᱟᱡ?
ᱦᱳᱭ ᱵᱟᱝ ᱠᱷᱟᱱ ᱠᱤᱪᱷᱩ ᱠᱤᱪᱷᱩ ᱡᱟᱭᱜᱟ ᱞᱤᱧ ᱧᱮᱞ ᱠᱟᱜ ᱠᱚ, ᱜᱟᱲᱤ ᱛᱟᱭᱱᱚᱢ ᱨᱮ ᱠᱷᱟᱱ ᱚᱱᱠᱟ ᱟᱬᱜᱚᱢ ᱠᱚ ᱛᱚᱞ ᱠᱮᱜ-ᱟ, ᱵᱩᱡᱽ ᱫᱟᱵᱤᱱ ᱾
ᱦᱮᱸ ᱢᱟᱱᱮ ᱡᱟᱜᱟ ᱡᱟᱜᱟ ᱛᱮ ᱛᱟ ᱢᱤᱫ ᱫᱚᱢ ᱚᱱᱮ ᱰᱟᱝᱨᱟ ᱠᱚ ᱵᱟᱠᱚ ᱛᱟᱦᱮᱱ ᱛᱟᱠᱚᱣᱟ ᱥᱮ ᱵᱟᱝ ᱾
ᱦᱳᱭ ᱦᱳᱭ ᱦᱳᱭ ᱾
ᱛᱤᱭᱟᱹ ᱱᱟ
ᱟᱫᱚ ᱚᱱᱟᱫᱚ ᱪᱮᱫ ᱠᱟ ᱚᱱᱟᱫᱚ ᱵᱮᱞᱮᱱᱥ ᱵᱟᱵᱤᱱ ᱫᱚᱦᱚ ᱫᱟᱲᱮᱭᱟᱜ ᱠᱷᱟᱱ ᱾
ᱦᱮᱸ ᱦᱮᱸ ᱾
ᱰᱟᱝᱨᱟ ᱠᱷᱟᱱ ᱫᱚ ᱢᱤᱫᱴᱮᱱ ᱵᱮᱞᱮᱱᱥ ᱛᱟᱦᱮᱱ ᱛᱟᱵᱤᱱᱟ ᱾ ᱟᱵᱤᱱ ᱚᱠᱟ ᱞᱮᱠᱟ ᱵᱤᱱ ᱢᱮᱛᱟᱭ ᱠᱟᱱ ᱩᱱᱤ ᱚᱝᱠᱟ ᱩᱝᱠᱟ ᱜᱤ ᱪᱟᱞᱟᱜ ᱟᱹᱵᱤᱱ ᱦᱮ ᱥᱮ ᱵᱟᱝ?
ᱦᱮᱸ ᱦᱮᱸ ᱾
ᱩᱱᱤ ᱜᱟᱹᱲᱤ ᱫᱚ ᱟᱵᱤᱱ
ᱚ ᱢᱟᱱᱮ ᱴᱮᱠᱴᱟᱨ ᱛᱮᱠᱚ ᱥᱤ ᱛᱮ ᱵᱟᱝ ᱟᱹᱰᱤ ᱡᱟᱹᱥᱛᱤ ᱾ ᱟᱫᱚ ᱱᱚᱣᱟ ᱛᱮᱫᱚ ᱦᱟᱸᱜ ᱢᱟᱱᱮ ᱢᱤᱫᱴᱮᱡ ᱠᱷᱚᱛᱤ ᱦᱩᱭᱩᱜ-ᱟ ᱾ ᱟᱫᱚ ᱚᱱᱟ ᱟᱵᱚᱣᱟᱜ ᱢᱟᱱᱮ ᱼᱼ ᱞᱮᱱᱰᱮᱫ ᱦᱟᱸᱜ ᱢᱟᱱᱮ ᱢᱤᱫ ᱫᱚᱠᱚ ᱢᱟᱨᱟᱣ ᱪᱟᱞᱟᱜ ᱠᱟᱱᱟ ᱵᱟᱝ?
ᱦᱳᱭ ᱦᱳᱭᱼᱼ
ᱚᱱᱟᱜᱮ ᱦᱟᱸᱜ ᱢᱟᱱᱮ ᱪᱮᱫ ᱮ ᱢ ᱢᱮᱱᱟ, ᱠᱟᱱᱟ ᱠᱟᱝ?
ᱦᱳᱭᱼᱼ
ᱮᱠᱫᱚᱢ ᱞᱮᱸᱰᱮᱫ ᱵᱟᱠᱚ ᱛᱟᱦᱮᱱ ᱠᱷᱟᱡ ᱦᱚᱸ ᱢᱟᱱᱮ ᱵᱟᱝ ᱦᱩᱭᱩᱜᱼᱟ ᱵᱟᱝ, ᱪᱟᱥ ᱠᱚᱦᱚᱸ?
ᱦᱮᱸ ᱞᱮᱸᱰᱮᱫ ᱫᱚ ᱫᱚᱨᱠᱟᱨ ᱜᱮᱭᱟ ᱾ ᱟᱨᱮᱼᱼ ᱩᱱᱠᱩ ᱜᱮᱛᱚ ᱠᱷᱟᱱ ᱚᱛ ᱠᱚᱫᱚ ᱠᱷᱟᱱ ᱞᱟᱹᱵᱤᱫ ᱠᱟᱛᱮ ᱠᱚ ᱫᱚᱦᱚ ᱠᱟᱜᱼᱟ ᱾ ᱵᱟᱝᱠᱷᱟᱱ ᱫᱚ ᱟᱹᱵᱤᱱ ᱡᱩᱫᱤᱵᱤᱱ ᱞᱟᱹᱭᱼᱟ ᱫᱟᱜ ᱛᱮᱜᱮ ᱞᱟᱹᱵᱤᱫᱚᱜᱼᱟ, ᱚᱱᱠᱟᱱ ᱠᱟᱛᱷᱟ ᱫᱚ ᱵᱟᱝ ᱠᱟᱱᱟ ᱾
ᱮᱸᱦᱮᱜᱼᱼ
ᱥᱩᱫᱷᱩ ᱠᱟᱛᱮ ᱫᱚ ᱵᱟᱝ ᱞᱟᱹᱵᱤᱫ ᱫᱚᱝᱼᱟ ᱾ ᱩᱱᱠᱩ, ᱩᱱᱠᱩ ᱫᱚᱨᱠᱟᱨ ᱜᱮᱭᱟ ᱠᱚ ᱩᱱᱠᱩ᱾ ᱱᱤᱛᱚᱜ ᱧᱮᱞ ᱠᱚᱵᱤᱱ ᱥᱮ, ᱠᱷᱩᱵ ᱦᱮᱸᱼᱼ
ᱢᱮᱱ ᱫᱟᱞᱤᱧᱼᱼ ᱠᱟᱹᱦᱱᱤ ᱠᱚᱨᱮ ᱟᱸᱡᱚᱢ ᱵᱟᱲᱟ ᱦᱩᱭ ᱠᱟᱱᱟ ᱾ᱵᱚᱞᱮ ᱢᱟᱱᱮᱼᱼ ᱞᱮᱸᱰᱮᱫ ᱜᱮ ᱵᱚᱞᱮ ᱦᱟᱥᱟ ᱠᱚ ᱨᱟᱠᱟᱵ ᱞᱮᱫᱟ ᱯᱨᱤᱛᱷᱤᱵᱤ ᱨᱮ ᱾
ᱦᱮᱸ ᱠᱟᱹᱦᱱᱤ ᱦᱮᱸ ᱜᱚᱝᱠᱮ ᱟᱪᱪᱷᱟ ᱾ ᱟᱹᱞᱤᱧ ᱚᱱᱟ ᱠᱟᱛᱷᱟ ᱵᱤᱱ ᱞᱟᱹᱭᱮᱫ ᱠᱷᱟᱱ ᱾ ᱚᱱᱟᱫᱚ ᱟᱹᱞᱤᱧ ᱫᱚᱞᱤᱧ ᱞᱟᱹᱭᱮᱫ, ᱠᱟᱹᱦᱱᱤ ᱠᱟᱛᱷᱟ ᱫᱚ ᱵᱟᱝ ᱠᱟᱱᱟ ᱾ ᱟᱹᱞᱤᱧ ᱢᱟᱱᱮ ᱥᱟᱹᱨᱤ ᱜᱷᱚᱴᱚᱱᱟ ᱜᱮ ᱠᱟᱱᱟ ᱾ᱟᱵᱚ ᱫᱚ ᱦᱟᱜ ᱠᱷᱟᱱ ᱟᱸᱡᱚᱢ ᱟᱹᱜᱩᱭ ᱫᱟᱵᱚᱱ ᱛᱚ ᱾ ᱟᱫᱚ ᱚᱱᱟ ᱟᱵᱚ ᱫᱚ ᱱᱟᱜ ᱠᱷᱟᱱ ᱠᱟᱹᱦᱱᱤ ᱜᱮ ᱾ ᱵᱩᱡ ᱮᱫ ᱟᱵᱚᱱ ᱾ ᱠᱤᱱᱛᱩ ᱟᱞᱤᱧᱟᱜ ᱢᱚᱱᱮ ᱛᱮᱫᱚ ᱥᱟᱹᱨᱤ ᱠᱟᱛᱷᱟ ᱜᱮ ᱠᱟᱱᱟ ᱾
ᱵᱟᱝ ᱮᱱᱛᱮᱫ ᱢᱟᱱᱮ ᱠᱟᱹᱦᱱᱤ ᱦᱤᱥᱟᱹᱵᱽ ᱟᱨ ᱢᱟᱱᱮ ᱚᱱᱠᱟ ᱱᱤᱡᱮᱛᱮᱢ ᱵᱩᱱᱟᱹᱱ ᱞᱮᱱᱠᱷᱟᱱ ᱮᱱᱛᱮᱫ ᱡᱳᱨᱮ ᱡᱳᱨᱮ ᱜᱮ ᱟᱹᱭᱠᱟᱹᱜᱼᱟ ᱵᱟᱝ?
ᱦᱮᱸ ᱦᱮᱸ ᱦᱮᱸ ᱼᱼ
ᱟᱜ ᱢᱟᱱᱮ ᱠᱟᱹᱦᱱᱤ ᱠᱚ ᱨᱚᱲ ᱚᱱᱟ ᱟᱨ ᱤᱭᱟᱹ ᱚᱱᱠᱟᱜᱮ ᱢᱟᱱᱮ ᱡᱩᱨᱤᱜᱼᱟ ᱾ ᱟᱫᱚᱢ ᱢᱟᱱᱮᱼᱼ ᱥᱟᱨᱤ ᱼᱼ
ᱚ ᱱᱳ ᱟᱪᱪᱷᱟ ᱟᱪᱪᱷᱟ ᱾ ᱱᱚᱣᱟ ᱠᱟᱛᱷᱟ ᱟᱵᱤᱱ ᱡᱩᱫᱤ ᱥᱟᱵ ᱵᱤᱱ ᱦᱮᱸ ᱾ ᱡᱟᱦᱟᱸ ᱢᱤᱫᱴᱟᱝ ᱵᱮᱠᱛᱤ ᱵᱟᱭ ᱵᱟᱲᱟᱭᱟ
ᱦᱮᱸᱼᱼ
ᱩᱱᱤ ᱡᱩᱫᱤ ᱵᱤᱱ ᱢᱮᱛᱟᱭᱟ, ᱩᱱᱤ ᱫᱚᱠᱷᱟᱱ ᱪᱮᱫ ᱠᱟ ᱢᱚᱱᱮᱭᱟ ᱾ ᱩᱱᱤ ᱫᱚ ᱢᱟᱱᱮ ᱯᱩᱨᱟᱹ ᱠᱟᱛᱷᱟ ᱜᱮ ᱢᱤᱫᱴᱟᱝ ᱠᱟᱹᱦᱱᱤ ᱞᱮᱠᱟ ᱢᱚᱱᱮᱭᱟᱭ ᱾
ᱦᱮᱸ ᱦᱮᱸᱼᱼ ᱟᱨ ᱱᱮᱛᱟᱨ ᱫᱚ ᱦᱟᱸᱜ ᱱᱮᱛᱟᱨ ᱫᱚ ᱦᱟᱸᱜ ᱚᱱᱟ ᱠᱚᱫᱚ ᱦᱟᱸᱜ ᱢᱚᱱᱮ ᱟᱹᱰᱤ ᱠᱚᱢ ᱱᱟᱦᱟᱜ ᱵᱟᱝ ᱠᱟᱹᱦᱱᱤ ᱞᱟᱹ ᱟᱸᱡᱚᱢ ᱥᱮ ᱪᱮᱫ ᱟᱸᱡᱚᱢ ᱢᱟᱱᱮ ᱢᱟᱱᱮ ᱜᱤᱫᱽᱨᱟᱹ ᱠᱟᱹᱴᱤᱡ ᱠᱟᱹᱴᱤᱡ ᱠᱷᱚᱡ ᱢᱳᱵᱟᱭᱤᱞ ᱨᱮᱠᱚ ᱵᱮᱥᱛᱚᱜ ᱠᱟᱱᱟ ᱵᱟᱝ ᱟᱹᱰᱤ ᱟᱸᱴ ᱜᱮ ᱦᱟᱸᱜ᱾
ᱦᱳᱭ᱾ ᱱᱤᱡᱮᱨ ᱡᱟᱦᱟᱸ ᱱᱤᱡᱮᱨᱟᱜ ᱵᱤᱫᱟᱹᱭ ᱨᱮᱫᱚ ᱱᱚᱝᱠᱟ ᱫᱚ ᱵᱟᱝ ᱛᱟᱦᱮᱸ ᱠᱟᱱᱟ ᱥᱤ ᱤᱱᱟᱹᱛᱮ ᱟᱸᱡᱚᱢ ᱟᱹᱜᱩ ᱦᱩᱭ ᱟᱠᱟᱱᱟ᱾
ᱟᱨ ᱱᱤᱡᱮᱨᱟᱜ ᱨᱮᱫᱚ ᱢᱟᱱᱮ ᱚᱱᱠᱟ ᱠᱷᱮᱞᱟ ᱵᱟᱲᱟᱭ ᱠᱷᱟᱡ ᱫᱚᱢ ᱢᱟᱱᱮ ᱵᱚᱞ ᱠᱚᱜᱮ ᱵᱚᱞ ᱠᱚᱜᱮ ᱡᱟᱹᱥᱛᱤ ᱠᱮᱞᱟ ᱦᱟᱝ᱾
ᱦᱳᱭ᱾ ᱚᱱᱠᱟ ᱡᱩᱫᱤ ᱵᱤᱱ ᱞᱟᱹᱭᱟ ᱟᱵᱚ ᱡᱟᱦᱟᱸ ᱯᱟᱹᱦᱤᱞ ᱠᱷᱚᱡ ᱟᱵᱚ ᱡᱟᱦᱟᱸ ᱠᱚᱵᱚᱱ ᱢᱟᱱᱮ ᱪᱟᱨᱪᱟᱣ ᱟᱹᱜᱩᱣ ᱠᱟᱜᱼᱟ,
ᱦᱩᱸ᱾
ᱟᱵᱚ ᱥᱮ ᱟᱵᱚᱨᱮᱱ ᱢᱟᱱᱮ ᱟᱵᱚᱨᱮᱱ ᱵᱟᱦ ᱛᱟᱠᱚ, ᱫᱟᱣ ᱛᱟᱠᱚ, ᱜᱚᱲᱚᱢ ᱫᱟᱹᱫᱩ ᱛᱟᱠᱚ ᱡᱟᱦᱟᱭ ᱜᱚ ᱠᱮ ᱥᱮ ᱵᱟᱝ ᱚᱱᱟ ᱠᱚ ᱪᱟᱨᱪᱟ ᱫᱚ ᱱᱤᱛᱟᱜ ᱫᱚ ᱟᱫᱚ ᱵᱟᱹᱱᱩᱜᱼᱟ᱾
ᱚᱦᱚᱸᱜ᱾
ᱦᱮᱸ ᱥᱮ ᱵᱟᱝ ᱢᱟᱱᱮ ᱠᱟᱹᱦᱱᱤ ᱠᱚᱦᱚᱸ ᱟᱫᱚ ᱪᱮᱫᱠᱟᱞᱤᱧ ᱞᱟᱹᱭᱟ ᱱᱟᱜᱟᱢ ᱵᱳᱭ ᱨᱮᱠᱚ ᱯᱟᱲᱦᱟᱣ ᱦᱟᱸᱜ ᱠᱷᱟᱱ᱾
ᱱᱤᱛᱚᱜ ᱦᱟᱸᱜ ᱚᱱᱟ ᱠᱟᱹᱦᱤᱱᱤ ᱠᱚ ᱟᱸᱡᱚᱢ ᱥᱟᱱᱟ ᱠᱚ ᱠᱷᱟᱡ ᱢᱳᱵᱟᱭᱤᱞ ᱨᱮᱠᱚ ᱥᱟᱨᱪ ᱞᱮᱠᱟᱡ ᱜᱮ ᱚᱱᱟ ᱫᱚᱠᱚ ᱟᱸᱡᱚᱢ ᱫᱟᱲᱮᱭᱟᱜᱼᱟ᱾ ᱱᱤᱛᱚᱜ ᱚᱱᱠᱟ ᱞᱟᱹᱭ ᱦᱚᱲ ᱠᱚᱦᱚᱸ ᱢᱟᱱᱮ ᱪᱟᱵᱟᱜ ᱠᱟᱱᱟ ᱠᱚ ᱵᱟᱠᱷᱟᱡ ᱵᱟᱝ᱾ ᱮᱭ ᱢᱟᱱᱮ ᱟᱹᱲᱤᱥᱚᱜ-ᱟᱠᱚ ᱟᱨ ᱛᱤᱦᱤᱧ ᱜᱟᱯᱟ ᱡᱟᱥᱛᱤ᱾ ᱦᱩᱸ᱾
ᱢᱳᱵᱟᱭᱤᱞ ᱨᱮ ᱪᱮᱫ ᱠᱚ ᱢᱮᱱᱟᱜ ᱤᱱᱥᱴᱟ ᱟᱸᱭ ᱤᱱᱥᱴᱟᱜᱨᱟᱢ ᱠᱚᱨᱮ ᱚᱱᱠᱟᱱᱟ ᱢᱮᱱᱟᱜ-ᱟ ᱥᱮ᱾ ᱚᱸᱰᱮ ᱨᱤᱞᱥ ᱠᱚᱥ ᱛᱚ ᱚᱱᱟ ᱡᱚᱡᱽ ᱢᱟᱱᱮ ᱢᱚᱡᱽᱨᱟ ᱜᱤᱨᱤ ᱠᱚ ᱧᱮᱞᱟ ᱯᱷᱟᱞᱛᱩ ᱡᱤᱱᱤᱡ ᱟᱨ ᱵᱟᱲᱟᱭ ᱜᱮᱭᱟᱵᱤᱱ ᱚᱸᱰᱮ ᱪᱮᱫᱠᱟᱱ ᱡᱤᱱᱤᱥ ᱦᱤᱡᱩᱜ-ᱟ᱾
ᱢᱟᱱᱮ ᱠᱟᱹᱴᱤᱡ ᱧᱚᱜ ᱨᱮᱫᱚ ᱦᱟᱸᱜ ᱢᱟᱱᱮ ᱤᱭᱩᱴᱩᱵᱽ ᱦᱟᱸᱜ ᱠᱚ ᱧᱮᱞᱟ ᱠᱟᱴᱚᱱ ᱠᱟᱴᱚᱱ᱾ ᱱᱟᱥᱮᱱᱟᱜ ᱮ ᱞᱟᱹᱴᱩ ᱧᱚᱜ ᱞᱮᱱᱠᱷᱟᱱ ᱦᱟᱸᱜ ᱯᱷᱟᱭᱤᱵᱽ ᱥᱤᱠᱷ ᱦᱟᱸᱜ ᱮ ᱪᱟᱞᱟᱣᱱᱟ ᱜᱤᱫᱽᱨᱟᱹ᱾ ᱩᱱᱤ ᱫᱚ ᱦᱟᱸᱜ ᱮ ᱮᱦᱚᱵᱱᱟ ᱤᱱᱤᱥᱴᱟᱜᱨᱟᱢ ᱨᱮ ᱛᱟᱭᱚᱢ ᱛᱮ ᱨᱤᱞᱥ ᱵᱮᱱᱟᱣ᱾
ᱮᱠᱫᱚᱢ ᱮᱠᱫᱚᱢ ᱧᱟᱢᱮᱟᱵᱤᱱ᱾ ᱟᱹᱵᱤᱱ ᱚᱱᱟ ᱵᱤᱱ ᱞᱟᱹᱭᱫᱟ ᱟᱞᱤ ᱱᱚᱣᱟ ᱫᱷᱟᱨᱮ ᱯᱟᱥᱮ ᱨᱮ ᱫᱚᱢᱮ ᱧᱮᱞ ᱧᱚᱜᱚᱜ ᱠᱟᱱᱟ᱾ ᱠᱟᱹᱴᱤᱡ ᱠᱟᱹᱴᱤᱡ ᱜᱤᱫ ᱜᱤᱫᱽᱨᱟᱹ ᱢᱟᱱᱮ ᱵᱮᱱᱟᱣᱮᱫ-ᱟ ᱠᱚ᱾ ᱪᱮᱫᱠᱟ ᱱᱤᱱ ᱛᱟᱦᱮᱱᱟ ᱚᱣᱟᱱ ᱴᱩ᱾
ᱚᱣᱟᱱ ᱴᱩ?
ᱢᱟᱱᱮ ᱵᱩᱡ ᱫᱟᱵᱤᱱ ᱱᱤᱛᱚᱜ ᱯᱚᱨᱤᱥᱛᱷᱤᱛᱤ ᱚᱠᱟᱨᱮ ᱢᱮᱱᱟᱜᱼᱟ᱾
ᱱᱤᱛᱚᱜ ᱢᱟᱱᱮ ᱚᱱᱠᱟ ᱞᱟᱹᱴᱩ ᱦᱚᱲ ᱜᱮᱠᱚ ᱞᱟᱹᱭ ᱪᱮᱫ ᱟᱠᱚ ᱠᱟᱱᱟ ᱵᱟᱝ ᱦᱟᱹᱱᱤ ᱦᱟᱸᱜ ᱮ ᱵᱷᱤᱰᱤᱭᱳᱮᱭᱟ ᱢᱚᱡᱽ ᱛᱮ᱾ ᱞᱟᱹᱴᱩ ᱦᱚᱲ ᱫᱚ ᱦᱟᱸᱜ ᱦᱟᱱᱤ ᱦᱟᱸᱜ ᱢᱟᱱᱮ ᱪᱮᱫ ᱮᱢ ᱢᱮᱱᱟ ᱞᱟᱹᱴ ᱴᱩ ᱦᱚᱲ ᱜᱮ ᱞᱟᱹᱭ ᱪᱮᱫ ᱞᱮᱠᱟᱢ ᱢᱮᱱᱟ ᱵᱟᱝ᱾ ᱦᱟᱹᱱᱤ ᱜᱮ ᱦᱟᱸᱜ ᱢᱮᱛᱟᱭ ᱱᱚᱝᱠᱟ ᱮᱱᱮᱡᱚᱜ ᱢᱮ ᱱᱚᱝᱠᱟ ᱮᱱᱮᱡᱚᱜ ᱢᱮ᱾ ᱦᱟᱹᱱᱤ ᱵᱷᱤᱰᱭᱳᱮᱭᱟ ᱵᱟᱝ᱾
ᱦᱩᱸ ᱦᱩᱸ᱾ ᱟᱸᱡᱚᱢᱤᱱ ᱱᱤᱡᱮᱨᱟᱜ ᱵᱤᱫᱟᱹ ᱨᱮᱫᱚ ᱟᱠᱷᱟᱱ ᱱᱚᱣᱟ ᱠᱚ ᱦᱮᱸ ᱞᱟᱹᱭᱵᱤᱱ᱾
ᱜᱨᱟᱢ ᱠᱚᱨᱮᱞᱤᱧ ᱧᱮᱞ ᱵᱟᱲᱟᱭᱟ ᱢᱟᱱᱮ ᱠᱟᱹᱴᱤᱡ ᱠᱟᱹᱴᱤᱡ ᱜᱤᱫᱽᱨᱟᱹ ᱵᱟᱹᱲᱤᱡ ᱵᱟᱹᱲᱤᱡ ᱠᱚ ᱨᱚᱲᱟ ᱵᱟᱝ? ᱟᱨ ᱠᱚ ᱢᱟᱱᱮ ᱩᱱᱤ ᱠᱮᱢᱮᱨᱟ ᱢᱮᱱ ᱜᱮᱛᱷᱚ ᱨᱮ ᱟᱥᱚᱞ ᱤᱭᱟᱹ ᱫᱚ ᱵᱟᱝ᱾
ᱦᱳᱭ᱾
ᱵᱟᱹᱲᱤᱡ ᱵᱟᱹᱲᱤᱡ ᱮ ᱨᱚᱲᱫᱟ ᱦᱟᱹᱱᱤ ᱠᱮᱢᱮᱨᱟ ᱤᱫᱤ ᱠᱟᱱᱟ, ᱠᱮᱢᱮᱨᱟ ᱫᱚ ᱩᱱᱠᱩ ᱠᱟᱹᱴᱤᱡ ᱜᱤᱫᱽᱨᱟᱹ ᱫᱚ ᱵᱟᱠᱚ ᱵᱟᱰᱟᱭᱟ ᱵᱟᱝ ᱾
ᱮᱠᱫᱚᱢ ᱥᱮᱬᱟᱸ ᱦᱚᱲ ᱪᱷᱟᱲᱟ ᱦᱟᱜᱠᱷᱚᱱ ᱚᱱᱟ ᱫᱚ ᱵᱟᱝᱠᱚ ᱫᱟᱲᱮᱭᱟᱜᱼᱟ᱾
ᱛᱚ ᱥᱮᱬᱟᱸ ᱦᱚᱲᱟᱜ ᱵᱷᱩᱞ᱾ ᱠᱟᱱ ᱜᱮᱭᱟ᱾
ᱟᱨᱮ ᱟᱞᱤᱧᱟᱜ ᱠᱟᱛᱷᱟ ᱞᱮᱠᱟ ᱫᱚ ᱦᱮᱸ ᱵᱷᱤᱰᱭᱳ ᱵᱮᱱᱟᱣ ᱵᱤᱱ ᱢᱟᱱᱟ ᱵᱟᱹᱱᱩᱜᱼᱟ, ᱵᱷᱤᱰᱭᱳ ᱵᱮᱱᱟᱣ ᱢᱤᱫᱴᱮᱱ ᱞᱤᱢᱤᱴ ᱢᱮᱱᱟᱜᱼᱟ᱾ ᱾ ᱠᱟᱹᱴᱤᱡ ᱢᱟᱱᱮ ᱟᱹᱵᱤᱱ ᱥᱮᱬᱟ ᱜᱮᱭᱟᱵᱤᱱ ᱠᱟᱹᱴᱤᱡ ᱜᱤᱫᱽᱨᱟᱹ ᱵᱤᱱ ᱵᱟᱱᱟᱣ ᱦᱚᱪᱚᱭᱮᱫ ᱠᱚᱣᱟ ᱾ ᱠᱟᱹᱴᱤᱡ ᱢᱟᱱᱮ ᱥᱤᱠᱷᱱᱟᱹᱛ ᱧᱚᱜ ᱡᱤᱱᱤᱥ ᱡᱤᱱᱤᱥ ᱟᱛᱮ ᱵᱮᱱᱟᱣ ᱦᱚᱪᱚ ᱠᱚᱵᱤᱱ ᱾ ᱞᱟᱸᱫᱟ ᱧᱚᱜ ᱡᱤᱱᱤᱥ ᱟᱛᱮ ᱵᱮᱱᱟᱣ ᱪᱚ ᱠᱚᱵᱤᱱ ᱠᱳᱱᱳ ᱢᱟᱱᱟᱣ ᱵᱟᱹᱱᱩᱜᱼᱟ ᱵᱟᱹᱲᱤᱡ ᱡᱤᱱᱤᱥ ᱟᱛᱮᱫ ᱫᱚ ᱚᱱᱟ ᱦᱚᱸ ᱢᱤᱫᱴᱟᱝ ᱠᱷᱟᱨᱟᱯ ᱵᱩᱡᱷᱟᱹᱜ-ᱟ ᱥᱮ ᱾
ᱢᱟᱱᱮ ᱛᱮᱦᱮᱧ ᱜᱟᱯᱟ ᱫᱚ ᱮᱠᱫᱚᱢ ᱢᱟᱱᱮ ᱚᱠᱚᱭᱴᱟᱜ ᱦᱟᱜ ᱢᱟᱱᱮ ᱵᱟᱹᱲᱤᱡ ᱵᱟᱹᱲᱤᱡ ᱮ ᱨᱚᱲ ᱠᱮᱫᱟ ᱚᱱᱟ ᱠᱚᱜᱮ ᱦᱟᱸᱜ ᱢᱟᱱᱮ ᱵᱷᱟᱭᱨᱟᱞᱚᱜᱼᱟ ᱚᱱᱠᱟ
ᱟᱹᱵᱤᱱ ᱢᱤᱫᱴᱟᱝ, ᱟᱹᱵᱤᱱ ᱡᱟᱦᱟᱸ ᱨᱮᱜᱮ ᱱᱤᱛᱚᱜ ᱟᱸᱡᱚᱢ ᱵᱮᱱ ᱦᱮᱸ ᱜᱚᱢᱠᱮ ᱟᱸᱡᱚᱢ ᱵᱮᱱ ᱟᱵᱤᱱ ᱱᱤᱛᱚ ᱡᱟᱦᱟᱸ ᱨᱮᱜᱮ ᱵᱤᱱ ᱪᱟᱜᱼᱟ
ᱦᱮᱸ
ᱠᱮᱢᱮᱨᱟ ᱫᱚ ᱚᱞ ᱴᱟᱭᱤᱢ ᱚᱱ ᱛᱟᱦᱮᱱᱟ ᱢᱤᱫᱴᱟᱝ ᱵᱷᱩᱞ ᱥᱚᱝᱜᱮ ᱵᱷᱟᱭᱨᱟᱞ ᱟᱵᱤᱱᱼᱼᱼ
ᱦᱮᱸ
ᱟᱞᱮ ᱚᱱᱟ ᱫᱚ ᱟᱫᱚ ᱵᱷᱩᱞ ᱚᱱᱟᱫᱚ ᱟᱫᱚ ᱟᱵᱤᱱᱟᱜ ᱠᱟᱱ ᱪᱚ ᱵᱟᱝ ᱪᱚ ᱢᱤᱫ ᱦᱚᱲᱮ ᱯᱳᱥᱴ ᱠᱟᱫᱟ ᱢᱟᱱᱮ ᱛᱚ ᱟᱵᱤᱱ ᱫᱚ ᱜᱚᱴᱟ ᱪᱟᱨᱪᱟᱣ ᱮᱱ ᱛᱟᱵᱤᱱᱟ ᱟᱫᱚ ᱾
ᱛᱚᱵᱮ ᱦᱟᱜᱸ ᱥᱚᱢᱚᱭ ᱢᱟ ᱛᱟᱞᱟᱝᱟ ᱦᱟᱸᱜ ᱟᱪᱪᱷᱟ ᱟᱨ ᱢᱤᱫ ᱫᱚᱢ ᱠᱚᱞ ᱵᱮᱱ ᱦᱮᱸ ᱮᱯ ᱮᱯ ᱨᱮᱜᱮ ᱦᱟᱸᱜ ᱞᱤᱧ ᱛᱟᱦᱮᱱ ᱠᱟᱱᱟ ᱾
ᱟᱪᱪᱷᱟ ᱟᱪᱪᱷᱟ ᱟᱪᱪᱷᱟ
ᱢᱟ ᱠᱚᱞ ᱵᱮᱱ ᱦᱟᱜ ᱾
ᱦᱳᱭ ᱴᱟᱭᱤᱢ